ᱦᱮᱸ ᱜᱚᱢᱠᱮ ᱡᱚᱦᱟᱨ ᱜᱮ
ᱦᱳᱭ ᱜᱚᱝᱠᱮ ᱡᱚᱦᱟᱨ ᱜᱮ ᱟᱪᱪᱷᱟ ᱜᱚᱝᱠᱮ ᱛᱟᱞᱮ ᱱᱟᱯᱟᱭ ᱵᱟᱲᱟ ᱜᱮ ᱥᱮ ᱪᱮᱜ?
ᱦᱮᱸ ᱜᱚᱝᱠᱮ ᱱᱤᱛᱚᱜ ᱞᱮᱠᱟ ᱫᱚ ᱱᱟᱦᱟᱜ ᱱᱟᱯᱟᱭ ᱜᱮ ᱟᱨ ᱟᱹᱵᱮᱱ ᱜᱮ?
ᱟᱹᱜᱩ ᱦᱟᱹᱜ ᱦᱳᱭ ᱜᱚᱝᱠᱮ ᱮ ᱢᱮᱱ ᱞᱮᱠᱟ ᱫᱚ ᱱᱟᱦᱜ ᱱᱤᱛᱚᱜ ᱫᱚ ᱱᱟᱯᱟᱭ ᱜᱮ ᱢᱮᱱᱟᱜ ᱟᱠᱟᱫ ᱞᱤᱧᱟᱹ ᱦᱮᱸ
ᱦᱮᱸ
ᱟᱨ ᱪᱮᱥᱴᱟᱭ ᱦᱩᱭᱩᱜᱼᱟ ᱱᱟᱯᱟᱭ ᱨᱮᱜᱮ
ᱦᱮᱸ ᱜᱚᱢᱠᱮ ᱟᱹᱞᱤᱧ ᱦᱚᱸ ᱪᱟᱸᱫᱚ ᱵᱚᱸᱜᱟ ᱴᱷᱮᱱᱤᱧ ᱟᱥᱚᱜᱼᱟ ᱡᱮ ᱵᱟᱝ ᱟᱵᱚ ᱥᱟᱱᱟᱢ ᱢᱟᱹᱱᱢᱤ ᱱᱟᱯᱟᱭ ᱵᱚᱱ ᱛᱟᱦᱮᱱ ᱢᱟ᱾
ᱦᱳᱭ ᱜᱚᱢᱠᱮ ᱦᱳᱭ ᱦᱳᱭ ᱦᱳᱭ
ᱦᱩᱸ
ᱟᱫᱚ ᱜᱚᱝᱠᱮ ᱚᱱᱮ ᱚᱱᱟ ᱞᱮᱠᱟ ᱛᱮᱜᱮ ᱱᱟᱦᱟᱜ ᱞᱤᱧ ᱞᱟᱹᱭᱮᱫᱟ ᱱᱤᱭᱟᱹ ᱢᱚᱛᱚ ᱟᱥᱟᱲ ᱵᱚᱸᱜᱟ ᱢᱟ ᱵᱚᱞᱚᱭᱮᱱ ᱛᱟᱵᱚᱱᱟ
ᱦᱮᱸ
ᱟᱫᱚ ᱟᱥᱟᱲ ᱵᱚᱸᱜᱟ ᱱᱤᱭᱟᱹᱜᱮ ᱡᱩᱫᱤ ᱞᱟᱝ ᱨᱚᱯᱚᱲ ᱠᱚᱜᱼᱟ ᱥᱮ ᱛᱮᱦᱮᱧᱟᱜ ᱥᱟᱛᱟᱢ ᱞᱟᱝ ᱵᱮᱱᱟᱣ ᱠᱮᱭᱟ ᱜᱚᱝᱠᱮ ᱟᱹᱰᱤ ᱜᱮ ᱵᱷᱟᱹᱞᱟᱹᱭ ᱥᱮ ᱱᱟᱯᱟᱭ ᱦᱩᱭ ᱠᱚᱜ ᱛᱟᱞᱟᱝᱟ ᱜᱚᱝᱠᱮ
ᱟᱪᱪᱷᱟ ᱟᱪᱪᱷᱟ ᱦᱮᱸ ᱜᱚᱝᱠᱮ ᱱᱤᱦᱟᱹᱛᱤ ᱨᱚᱯᱚᱲ ᱦᱩᱭᱩᱜᱼᱟ᱾
ᱡᱟᱦᱮ ᱠᱟᱨᱚᱱ ᱥᱟᱢᱱᱮ ᱨᱮᱜᱮ ᱟᱵᱚᱣᱟᱜ ᱪᱟᱥᱵᱟᱥ ᱥᱮ ᱟᱵᱚᱣᱟᱜ ᱞᱟᱡ ᱫᱟᱠᱟ ᱡᱚᱛᱚᱣᱟᱜ ᱢᱮᱱᱟᱜ ᱛᱟᱵᱚᱱᱟ ᱱᱚᱣᱟ ᱟᱥᱟᱲ ᱵᱚᱸᱜᱟ ᱛᱟᱞᱟ ᱨᱮᱜᱮ᱾
ᱦᱳᱭ ᱦᱳᱭ
ᱦᱮᱸ ᱟᱫᱚ ᱢᱟ ᱛᱟᱞᱦᱮ ᱟᱢᱜᱮ ᱟᱵᱮᱱ ᱜᱮ ᱠᱟᱹᱴᱤᱡ ᱮᱛᱚᱦᱚᱵ ᱵᱮᱱ
ᱱᱤᱦᱟᱹᱛᱤ ᱱᱤᱦᱟᱹᱛᱤ ᱜᱚᱝᱠᱮ ᱮᱦᱚᱵ ᱫᱚ ᱜᱟᱱᱚᱜ ᱜᱮᱭᱟ ᱥᱮ ᱮᱦᱚᱵᱚᱜ ᱦᱩᱭᱩᱜ ᱜᱮᱭᱟ᱾ ᱟᱨ ᱢᱤᱫᱴᱮᱱ ᱛᱤ ᱛᱮᱫᱚ ᱜᱚᱝᱠᱮ ᱴᱷᱟᱭᱚ ᱢᱟ ᱵᱟᱭ ᱜᱟᱱᱚᱜ ᱟ ᱥᱮ
ᱦᱮᱸ ᱜᱚᱝᱠᱮ ᱵᱟᱭ ᱜᱟᱱᱚᱜᱼᱟ᱾
ᱦᱮᱸ ᱥᱮ ᱵᱟᱝ ᱟᱨ ᱫᱩᱲᱩᱵ ᱦᱚᱸ ᱵᱟᱱᱟᱨ ᱫᱷᱟᱨᱮᱱᱟᱜ ᱛᱮᱜᱮ ᱫᱩᱲᱩᱵ ᱜᱚ ᱦᱩᱭᱩᱜᱼᱟ
ᱦᱮᱸ ᱜᱚᱢᱠᱮ
ᱦᱮᱸ ᱥᱮᱢ ᱢᱤᱜ ᱫᱷᱟᱨᱮ ᱨᱮᱱᱟᱜ ᱛᱮᱫᱚ ᱛᱩᱲᱩᱵ ᱫᱚ ᱜᱚᱝᱠᱮ ᱚᱱᱟᱫᱚ ᱵᱟᱭ ᱜᱟᱱᱚᱜᱼᱟ᱾ ᱡᱮᱢᱚᱱ ᱠᱟᱺᱰᱤ ᱥᱮ ᱪᱩᱞᱦᱟᱹ
ᱦᱮᱸ
ᱢᱤᱫᱴᱮᱱ ᱡᱩᱫᱤ ᱵᱮᱱ ᱟᱵᱮᱱ ᱡᱩᱫᱤ ᱵᱮᱱ ᱛᱷᱤᱭᱟᱹ ᱨᱟᱹᱯᱩᱫ ᱠᱚᱜᱼᱟ ᱨᱟᱹᱜᱤᱛᱮ
ᱦᱮᱸ
ᱟᱫᱚ ᱜᱚᱝᱠᱮ ᱪᱚᱸᱫᱟ ᱡᱤᱞ ᱦᱚᱸ ᱵᱩᱡᱩᱨᱩᱜᱼᱟ ᱟᱨ ᱪᱚᱸᱫᱟ ᱟᱠᱟᱫ ᱫᱟᱢ ᱦᱚᱸ ᱦᱤᱨᱤᱡᱚᱜᱼᱟ
ᱟᱹᱰᱤ ᱡᱚᱛᱷᱟᱛ ᱠᱟᱛᱷᱟ ᱵᱮᱱ ᱞᱟᱹᱭ
ᱦᱳᱭ ᱟᱫᱚ ᱚᱱᱮ ᱚᱱᱠᱟᱜᱮ ᱟᱵᱚ ᱢᱟᱹᱱᱢᱤ ᱦᱚᱸ ᱜᱚᱝᱠᱮ ᱢᱤᱫ ᱫᱷᱟᱨᱮ ᱛᱮᱫᱚ ᱵᱟᱭ ᱜᱟᱱᱚᱜ ᱞᱟᱹᱜᱤᱫᱚᱜᱼᱟ ᱛᱚ ᱜᱚᱝᱠᱮ ᱦᱮᱸ ᱟᱫᱚ ᱫᱩᱲᱩᱵ ᱞᱟᱹᱜᱤᱫ ᱦᱚᱸ ᱵᱟᱱᱟᱣ ᱫᱲᱮ ᱞᱟᱜᱟᱜᱼᱟ ᱟᱨ ᱴᱷᱟᱭᱚ ᱞᱟᱹᱜᱤᱫ ᱦᱚᱸ ᱵᱟᱱᱟᱨᱛᱤ ᱞᱟᱜᱟᱜᱼᱟ᱾
ᱦᱮᱸ ᱜᱚᱝᱠᱮ ᱟᱹᱰᱤ ᱡᱚᱛᱷᱟᱛ ᱦᱟᱡᱩᱜ ᱵᱮᱱ ᱢᱮᱱ ᱟᱠᱟᱫᱟ᱾
ᱦᱳᱭ ᱦᱳᱭ ᱟᱫᱚ ᱜᱚᱝᱠᱮ ᱛᱟᱦᱞᱮ ᱢᱮᱱᱫᱚ ᱮ ᱟᱥᱟᱲ ᱵᱚᱸᱜᱟ ᱥᱟᱶ ᱥᱟᱶ ᱛᱮᱜᱮ ᱜᱚᱢᱠᱮ ᱟᱵᱚ ᱢᱟᱹᱱᱢᱤ ᱵᱚᱱ ᱪᱮᱸᱜᱷᱟᱣ ᱜᱚᱫᱚᱜᱼᱟ ᱢᱮᱱᱫᱚ ᱪᱟᱹᱛ ᱵᱟᱹᱭᱥᱟᱹᱠᱷ ᱫᱤᱱ ᱫᱚ ᱜᱚᱢᱠᱮ ᱡᱟᱦᱟᱸ ᱞᱮᱠᱟ ᱵᱚᱱ ᱟᱨᱟᱢᱟ ᱦᱚᱳᱭᱛᱚ ᱜᱚᱢᱠᱮ ᱠᱟᱹᱢᱤ ᱠᱟᱹᱥᱱᱤ ᱠᱚᱫᱚ ᱵᱟᱭ ᱛᱟᱦᱮᱱᱟ ᱢᱮᱱᱠᱷᱟᱱ ᱠᱷᱟᱱ ᱟᱹᱰᱤ ᱡᱟᱹᱥᱛᱤ ᱥᱤᱛᱩᱝ ᱛᱮ ᱚᱲᱟᱜ ᱠᱚᱨᱮ ᱜᱮᱵᱚᱱ ᱛᱟᱦᱮᱸ ᱵᱟᱲᱟᱜᱼᱟ᱾ ᱥᱮ ᱪᱮᱫ
ᱦᱮᱸ
ᱟᱫᱚ ᱚᱲᱟᱜ ᱠᱚᱨᱮ ᱵᱩᱱ ᱛᱟᱦᱮᱸ ᱵᱟᱲᱟᱜ ᱠᱷᱟᱱ ᱜᱚᱝᱠᱮ ᱢᱮᱱᱫᱟ ᱱᱟᱜ ᱦᱚᱳᱭᱛᱳ ᱩᱫᱽᱜᱟᱹᱨ ᱨᱮ ᱫᱚᱢᱮ ᱮᱠᱴᱟ ᱫᱚ ᱟᱵᱚᱣᱟᱜ ᱫᱚ ᱦᱸ ᱯᱟᱠᱟ ᱚᱲᱟᱜ ᱥᱮ ᱫᱟᱞᱟᱱᱟ ᱚᱲᱟᱜ ᱫᱚ ᱫᱚᱢᱮ ᱟ ᱵᱟᱹᱱᱩᱜ ᱟᱹᱱᱤᱡᱧ ᱫᱚ ᱡᱟ ᱩᱰᱟᱹᱱᱝ ᱜᱮ ᱢᱮᱱᱟᱜ ᱚᱱᱟ ᱠᱚ ᱱᱤᱡᱮᱨᱟᱜ ᱨᱟᱹᱥᱠᱟᱹ ᱥᱮ ᱩᱹ ᱩᱱᱟᱹ ᱢᱟᱱᱮ ᱚᱱᱟ ᱠᱷ ᱜᱮ ᱨᱟᱹᱥᱠᱟᱹ ᱟᱴᱠᱟᱨᱚᱜᱼᱟ᱾
ᱦᱮᱸ ᱜᱚᱝᱠᱮ
ᱦᱮᱸ ᱜᱚᱝᱠᱮ ᱦᱮᱞᱳ ᱦᱮᱸ ᱜᱚᱢᱠᱮ ᱤᱧ ᱫᱚ ᱯᱩᱨᱟᱹᱧ ᱨᱚᱲ ᱮᱫᱟ᱾